ᱦᱟᱞᱳ
ᱦᱮᱞᱳᱣ ᱟᱸᱡᱚᱢ ᱚᱜ ᱠᱟᱱᱟ᱾
ᱦᱮᱸ ᱡᱚᱦᱟᱨ ᱜᱮ ᱜᱚᱢᱠᱮ᱾
ᱡᱚᱦᱟᱨ ᱜᱮ ᱡᱚᱦᱟᱨ ᱜᱮ᱾ ᱦᱮᱸ ᱜᱚᱢᱠᱮ ᱡᱚᱦᱟᱨ ᱜᱮ ᱦᱮᱸ ᱠᱷᱮᱞ ᱨᱮ ᱧᱟᱢᱚᱜ ᱠᱟᱱᱟ ᱮᱠᱫᱚᱢ᱾
ᱨᱚᱲ ᱠᱚ ᱟᱸᱡᱚᱢᱚᱜ ᱠᱟᱱᱟ ᱥᱮ
ᱦᱮᱸ ᱦᱩ ᱦᱩᱸ ᱨᱚᱲ ᱠᱚ ᱟᱸᱡᱚᱢ ᱠᱟᱱᱟ ᱠᱞᱤᱭᱟᱨ ᱜᱮ ᱦᱩ᱾
ᱟᱨ ᱪᱮᱫ ᱠᱚᱵᱮᱱ ᱪᱤᱠᱟᱹᱭᱮᱫᱼᱟ ᱫᱚᱢᱮ ᱵᱮᱱ ᱞᱟᱲᱟᱜ ᱠᱟᱱ ᱫᱚ
ᱪᱤᱠᱟᱹ ᱜᱮ ᱵᱟᱝ ᱚᱱᱛᱮ ᱨᱮᱜᱮ ᱵᱟᱲᱲᱜᱮ ᱥᱮᱫ ᱨᱮ ᱢᱮᱱᱟᱜ ᱞᱤᱧᱟ᱾
ᱚ ᱠᱟᱹᱢᱤ ᱠᱟᱛᱮ ᱵᱮᱱ ᱨᱩᱣᱟᱹᱲ ᱦᱮᱡ ᱮᱱᱟ ᱵᱟᱝ ᱦᱚᱸ ᱢᱚᱡᱽ ᱵᱟᱲᱟ ᱜᱮ ᱟᱵᱮᱱ ᱜᱮ
ᱟᱪᱪᱷᱟ ᱟᱞᱤᱧ ᱦᱚᱸ ᱢᱚᱡᱽ ᱵᱟᱲᱟ ᱜᱮ ᱢᱮᱱᱟᱜ ᱞᱮᱤᱭᱟ ᱱᱤᱛ ᱯᱚᱨᱡᱚᱱᱛᱚ ᱫᱚ᱾
ᱟᱪᱪᱷᱟ ᱟᱪᱪᱷᱟ᱾
ᱟᱪᱪᱷᱟ ᱠᱷᱚᱵᱚᱨ ᱠᱚ ᱞᱟᱹᱭᱵᱮᱱ ᱪᱮᱫ ᱠᱚ ᱠᱟᱹᱢᱤ ᱵᱟᱲᱟ ᱦᱩᱭᱩᱜ ᱠᱟᱱᱟ
ᱠᱟᱹᱢᱤ ᱠᱚᱫᱚ ᱱᱤᱛ ᱫᱚ ᱪᱮᱫ ᱜᱮ ᱵᱟᱝ ᱠᱟᱹᱢᱤ ᱦᱩᱭ ᱠᱟᱱᱟ ᱪᱮᱫ ᱟᱨᱵᱤᱱ ᱠᱟᱹᱢᱤᱭᱟ ᱪᱟᱥ ᱠᱟᱹᱢᱤ ᱠᱚᱦᱚᱸ ᱵᱟᱝ ᱟᱹᱞᱤᱧ ᱫᱚ ᱵᱟᱞᱤᱧ ᱠᱟᱹᱢᱤ ᱠᱟᱜᱼᱟ ᱚᱲᱟᱜ ᱦᱚᱲ ᱜᱮᱠᱚ ᱠᱟᱹᱢᱤᱭᱮᱜᱼᱟ᱾ ᱟᱫᱚ ᱟᱹᱞᱤᱧ ᱫᱚ ᱵᱟᱞᱤᱧ ᱜᱚᱲᱚ ᱠᱟᱜ ᱠᱚᱣᱟ ᱦᱮᱸ ᱞᱟᱹᱭ ᱵᱮᱱ᱾
ᱥᱟᱛᱷᱟᱯ ᱫᱚ ᱦᱩᱭ ᱟᱠᱟᱱᱟ᱾
ᱟᱨ ᱵᱟᱝ ᱦᱩᱭ ᱟᱠᱟᱱᱟ ᱨᱟᱠᱟᱵ ᱠᱚᱦᱚᱸ ᱵᱟᱝ ᱦᱩᱭ ᱟᱠᱟᱱᱟ᱾
ᱟᱪᱪᱷᱟ
ᱨᱟᱠᱟᱵ ᱠᱚᱫᱚ ᱵᱟᱝ ᱦᱩᱭ ᱟᱠᱟᱱᱟ ᱱᱤᱛ ᱦᱚᱸ ᱳᱭ ᱠᱟᱹᱢᱤ ᱦᱳᱭᱳᱜ ᱠᱟᱱ ᱜᱮᱭᱟ ᱪᱟᱞᱟᱜ ᱠᱟᱱ ᱜᱮᱭᱟ᱾ ᱥᱤᱭᱮᱫ ᱜᱮᱭᱟ ᱠᱚ ᱱᱚᱛᱮ ᱢᱤᱫ ᱥᱮᱱ ᱠᱷᱚᱱ ᱠᱚ ᱨᱚᱦᱚᱭᱮᱫ ᱜᱮᱭᱟ᱾ ᱱᱚᱣᱟ ᱠᱟᱹᱢᱤᱦᱚᱨᱟ ᱜᱮ ᱱᱤᱛ ᱪᱟᱞᱟᱣ ᱤᱫᱤᱜ ᱠᱟᱱ ᱜᱮᱭᱟ᱾ ᱤᱧᱟᱹᱜ ᱫᱤᱱ ᱦᱳᱭᱳᱜ ᱠᱟᱱᱟ ᱦᱟᱸᱜ ᱟᱨ ᱦᱚᱞᱟ ᱢᱟᱫᱷᱮᱨ ᱠᱷᱚᱱ ᱦᱟᱸᱜ ᱛᱚ ᱵᱟᱭ ᱫᱟᱜ ᱠᱟᱫᱟ ᱦᱟᱸᱜ ᱚᱱᱟ ᱫᱟᱜ ᱵᱟᱝ ᱛᱮ ᱦᱟᱸᱜ ᱠᱟᱹᱢᱤ ᱠᱚ ᱵᱟᱝ ᱞᱟᱦᱟᱜ ᱠᱟᱱᱟ ᱱᱤᱛ ᱢᱟ ᱵᱟᱨᱭᱟ ᱯᱮᱭᱟ ᱠᱷᱮᱛ ᱠᱚ ᱨᱚᱦᱚᱲ ᱠᱟᱱᱟ᱾ ᱚᱱᱟ ᱪᱤᱠᱟᱹ ᱦᱟᱸᱜ ᱠᱟᱹᱢᱤ ᱦᱟᱸᱜ ᱵᱟᱝ ᱦᱩᱭᱠᱟᱱᱟ᱾
ᱦᱩᱸ ᱫᱟᱜ ᱵᱟᱝᱠᱷᱟᱱᱡ ᱫᱚ ᱠᱟᱹᱢᱤ ᱵᱟᱝ ᱦᱩᱭᱩᱜᱼᱟ ᱥᱮ
ᱦᱳᱭ᱾
ᱟᱨ ᱪᱟᱸᱫᱳ ᱵᱚᱸᱜᱟ ᱫᱟᱜ ᱦᱚᱸ ᱵᱟᱭ ᱫᱟᱜ ᱮᱫᱫᱟ᱾
ᱦᱮᱸ ᱛᱮᱦᱮᱧ ᱢᱟ ᱟᱹᱰᱤ ᱜᱮ ᱩᱫᱽᱜᱟᱨ ᱠᱟᱱ ᱜᱮᱭᱟ᱾ ᱥᱮᱛᱟᱜ ᱠᱷᱚᱱ ᱜᱮ ᱵᱮᱨ ᱦᱚᱸ ᱵᱟᱭ ᱨᱟᱠᱟᱵ ᱟᱠᱟᱱᱟ᱾ ᱟᱨ ᱱᱚᱛᱮ ᱨᱤᱢᱤᱞ ᱨᱤᱢᱤᱞ ᱧᱮᱞᱚᱜ ᱠᱟᱱ ᱜᱮᱭᱟ᱾ ᱢᱮᱱ ᱠᱷᱟᱱ ᱫᱟᱜ ᱦᱚᱸ ᱵᱟᱭ ᱦᱤᱡᱩᱜ ᱠᱟᱱᱟ ᱟᱨ ᱥᱤᱛᱩᱝ ᱦᱚᱸ ᱵᱟᱭ ᱥᱤᱛᱩᱝᱮᱜᱼᱟ ᱫᱚᱢᱮ ᱜᱩᱢᱟᱴᱭᱠᱟᱹᱜᱼᱟ ᱠᱟᱱᱟ ᱩᱫᱽᱜᱟᱹᱨ ᱜᱮ ᱵᱩᱡᱷᱟᱜ ᱠᱟᱱᱟ᱾
ᱜᱩᱢᱟᱸᱴ ᱜᱮ ᱟᱭᱠᱟᱹᱜ ᱠᱟᱱᱟ ᱵᱟᱨᱷᱮ ᱨᱮᱦᱚᱸ ᱥᱟᱱᱛᱤ ᱵᱱᱟᱜᱼᱟ ᱚᱲᱟᱜ ᱨᱮᱦᱚᱸ ᱥᱟᱱᱛᱤ ᱵᱟᱱᱩᱜᱼᱟ᱾
ᱦᱮᱸ ᱚᱠᱟ ᱨᱮᱦᱚᱸ ᱵᱮᱥᱛᱮ ᱵᱟᱭ ᱵᱩᱡᱷᱟᱹᱜ ᱠᱟᱱᱟ ᱪᱮᱫ ᱵᱮᱱ ᱪᱤᱠᱟᱹᱭᱟ ᱵᱟᱝ ᱫᱚ ᱵᱟᱲᱜᱮ ᱵᱮᱱ ᱪᱟᱞᱞᱟ ᱵᱟᱝ ᱫᱚ ᱠᱩᱞᱦᱤ ᱥᱮᱱ ᱵᱮᱱ ᱪᱟᱞᱟᱜ ᱵᱟᱝ ᱫᱚ ᱴᱟᱺᱰᱤ ᱥᱮᱱ ᱵᱮᱱ ᱪᱟᱞᱟᱜᱼᱼ ᱚᱠᱟ ᱨᱮ ᱵᱮᱱ ᱪᱟᱞᱟᱜᱼᱟ ᱠᱳᱱᱳ ᱵᱩᱡᱷᱟᱣ ᱜᱮ ᱵᱟᱝ ᱫᱟᱲᱮ ᱦᱩᱭᱩᱜ ᱠᱟᱱᱟ᱾
ᱦᱮᱸ ᱦᱩᱸ ᱛᱟᱦᱚᱞᱮ ᱫᱟᱠᱟ ᱵᱮᱱ ᱡᱚᱢ ᱵᱟᱲᱟ ᱠᱮᱫᱟ ᱛᱚ
ᱦᱚᱸ ᱫᱟᱠᱟ ᱠᱚᱫᱚ ᱡᱚᱢ ᱵᱟᱲᱟ ᱟᱠᱟᱜ ᱟᱹᱞᱤᱧ ᱫᱟᱠᱟ ᱠᱚ ᱡᱚᱢ ᱵᱟᱲᱟ ᱠᱟᱛᱮᱫ ᱜᱮᱞᱤᱧ ᱫᱩᱲᱩᱵ ᱯᱟᱱᱛᱮ ᱠᱟᱱᱟ ᱟᱨ ᱥᱮᱛᱟᱜ ᱨᱮᱛᱚ ᱟᱵᱚ ᱦᱚᱲ ᱠᱚᱫᱚ ᱵᱚ ᱪᱤᱠᱟᱹᱭ ᱜᱮᱭᱟ ᱡᱮ ᱫᱟᱹᱛᱟᱹᱱᱤ ᱮᱱᱟᱵᱚ ᱵᱨᱟᱥ ᱮᱱᱟᱵᱚ ᱠᱚᱞᱜᱮᱴ ᱮᱱᱟᱵᱚ ᱜᱟᱹᱰᱤᱭᱟ ᱥᱮᱱ ᱠᱷᱚᱱ ᱵᱚ ᱨᱩᱣᱟᱹᱲ ᱦᱮᱡ ᱮᱱᱟ ᱟᱨ ᱫᱟᱹᱛᱟᱹᱱᱤ ᱦᱮᱡ ᱯᱚᱨᱮ ᱜᱮ ᱟᱵᱚ ᱫᱚ ᱪᱮᱫ ᱵᱚ ᱫᱚᱨᱠᱟᱨ ᱟ ᱡᱚᱢ ᱟᱜᱮ ᱡᱚᱢ ᱟᱵᱚ ᱢᱮᱱᱠᱷᱟᱱ ᱮᱴᱟᱜ ᱠᱚᱫᱚ ᱪᱤᱠᱟᱹᱭᱟᱠᱚ ᱫᱟᱹᱛᱟᱹᱱᱤ ᱦᱮᱡ ᱵᱟᱲᱟ ᱠᱟᱛᱮ ᱪᱟ ᱵᱤᱥᱠᱩᱴ ᱠᱚ ᱡᱚᱢ ᱠᱮᱫ ᱜᱮ ᱚᱱᱟ ᱡᱚᱢ ᱠᱟᱛᱮᱫ ᱜᱮ ᱛᱤᱠᱤᱱ ᱵᱮᱲᱟ ᱫᱷᱟᱹᱨᱤᱡ ᱠᱚ ᱛᱟᱦᱮᱱᱟ ᱛᱟᱨᱯᱚᱨᱮ ᱵᱟᱨᱚ ᱵᱟᱡᱮ ᱮᱠ ᱵᱟᱡᱮ ᱥᱮᱱ ᱫᱟᱠᱟ ᱠᱚ ᱡᱚᱢ ᱟ ᱢᱮᱱᱠᱷᱟᱱ ᱟᱵᱚᱣᱼᱟᱜ ᱞᱟᱡ ᱫᱚ ᱪᱮᱫ ᱞᱮᱠᱟᱱ ᱪᱚᱝ ᱜᱚᱝᱠᱮ ᱟᱵᱚ ᱫᱚ ᱫᱟᱠᱟ ᱵᱟᱵᱚ ᱡᱚᱢ ᱞᱮᱠᱷᱟᱱ
ᱵᱟᱝᱵᱟᱱ ᱛᱟᱸᱦᱮ ᱫᱟᱲᱮᱭᱟᱜᱼᱟ ᱦᱮᱸ ᱫᱟᱠᱟ ᱦᱚᱸ ᱵᱟᱨ ᱯᱮ ᱫᱷᱟᱣ ᱡᱚᱢᱟ ᱞᱟᱜᱟᱣ ᱵᱟᱱᱟ
ᱦᱩᱸ ᱫᱟᱠᱟ ᱟᱵᱚ ᱯᱮ ᱵᱮᱞᱟ ᱵᱚ ᱡᱚᱢ ᱟ ᱮᱱᱛᱮ ᱨᱮᱦᱚᱸ ᱫᱟᱲᱮ ᱠᱟᱹᱢᱤ ᱡᱚᱛᱚ ᱜᱮᱵᱚ ᱠᱟᱹᱢᱤᱭᱟ ᱠᱟᱹᱢᱤ ᱠᱟᱹᱢᱤ ᱛᱮᱱᱯ ᱮᱠᱫᱚᱢ ᱵᱚ ᱟᱹᱭᱩᱵ ᱛᱚᱨᱟ ᱫᱤᱱ ᱜᱮᱵᱚ ᱠᱟᱹᱢᱤᱭᱟ ᱮᱱᱛᱮ ᱨᱮᱦᱚᱸ ᱟᱵᱚ᱾ ᱨᱮᱸᱜᱮᱡ ᱜᱮ ᱢᱮᱱᱟᱜ ᱵᱚᱱᱟ ᱪᱮᱫᱟᱜ ᱪᱚ᱾
ᱦᱳᱭ ᱜᱚᱝᱠᱮ᱾
ᱵᱩᱡᱽ ᱜᱮ ᱵᱟᱝ ᱵᱩᱡᱷᱟᱹᱜᱼᱟ᱾
ᱟᱵᱚ ᱦᱚᱸᱵᱚᱱ ᱠᱟᱹᱢᱤ ᱜᱮᱭᱟ ᱩᱱᱠᱩ ᱦᱚᱸᱠᱚ ᱠᱟᱹᱢᱤ ᱜᱮᱭᱟ ᱛᱟᱨ ᱚᱱᱠᱟ ᱜᱮ ᱪᱮᱫᱟᱜ ᱥᱮ?
ᱦᱮᱸ ᱟᱵᱚ ᱦᱚᱸᱵᱚᱱ ᱠᱟᱹᱢᱤ ᱜᱮᱭᱟ ᱩᱱᱠᱩ ᱦᱚᱸᱠᱚ ᱠᱟᱹᱢᱤ ᱜᱮᱭᱟ ᱢᱮᱱᱠᱷᱟᱱ ᱩᱱᱠᱩ ᱫᱚ ᱪᱤᱠᱟᱹᱭ ᱟᱠᱚ ᱦᱚᱸᱜᱼᱚᱭ ᱡᱮ ᱥᱮᱛᱟᱜ᱾ ᱪᱟ ᱵᱤᱥᱠᱩᱴ ᱡᱚᱢ ᱠᱮᱜ ᱜᱮᱠᱚ ᱪᱟ ᱵᱤᱥᱠᱩᱴ ᱢᱤᱫ ᱯᱮᱠᱮᱴ ᱵᱤᱥᱠᱩᱴ᱾ ᱟᱨ ᱪᱟ ᱚᱱᱟ ᱠᱚ ᱡᱚᱢ ᱠᱮᱜ ᱜᱮ ᱥᱮᱛᱟᱜ ᱨᱮ᱾ ᱟᱵᱚᱣᱼᱟᱜ ᱡᱚᱢ ᱢᱟᱱᱮ ᱫᱟᱠᱟ ᱩᱛᱩ ᱢᱤᱫ ᱵᱮᱞᱟ ᱵᱚ ᱡᱚᱢ ᱟ᱾ ᱛᱟᱦᱚᱞᱮ ᱫᱟᱠᱟ ᱟᱵᱤᱱᱟᱜ ᱢᱤᱫ ᱠᱤᱞᱳ ᱠᱷᱚᱱ ᱵᱟᱨ ᱠᱤᱞᱳ ᱵᱮᱱ ᱤᱥᱤᱱ ᱜᱮᱭᱟ ᱦᱚᱲ ᱦᱤᱥᱟᱹᱵ᱾ ᱛᱮ ᱛᱟᱞᱦᱮ ᱚᱱᱠᱟ ᱠᱟᱛᱮ ᱫᱟᱠᱟ ᱨᱮᱸᱻ ᱚᱸᱰᱮ ᱢᱚᱴᱟᱢᱩᱴᱤ ᱟᱸᱜ ᱜᱮᱞ ᱛᱤᱨᱤᱥ ᱴᱟᱠᱟ ᱜᱟᱱ ᱠᱷᱚᱨᱪᱟᱜᱼᱟ ᱟᱨ ᱟᱨᱦᱚᱸ᱾ ᱩᱛᱩ ᱛᱟᱦᱮᱱ ᱛᱟᱵᱮᱱᱟ ᱢᱤᱫᱴᱤᱡ ᱠᱷᱚᱱᱟᱜ ᱵᱟᱨᱭᱟ ᱦᱚᱭᱛᱳ ᱟᱲᱟᱜ ᱢᱤᱫᱴᱤᱡ ᱨᱟᱥᱮ ᱩᱛᱩ᱾ ᱩᱛᱩ ᱡᱟᱦᱟ ᱱᱟᱜ ᱜᱮ ᱥᱮ ᱵᱷᱟᱹᱡᱤ ᱩᱛᱩ ᱛᱟᱦᱞᱮ ᱚᱸᱰᱮ ᱩᱱᱟᱹᱜ ᱜᱟᱱ᱾ ᱛᱟᱦᱚᱞᱮ ᱦᱤᱥᱟᱹᱵ ᱵᱮᱱ ᱩᱱᱠᱩ ᱫᱚ ᱵᱤᱥᱠᱩᱴ ᱡᱚᱢ ᱠᱮᱫᱟ ᱠᱚ ᱢᱤᱫ ᱯᱮᱠᱮᱴ ᱨᱮᱭᱟᱜ ᱫᱚᱥ᱾ ᱴᱟᱠᱟ ᱯᱮᱠᱮᱴ ᱟᱨᱡ ᱦᱮᱸ ᱪᱟ ᱪᱤᱱᱤ ᱚᱸᱰᱮ ᱟᱵᱤᱱ ᱟᱜ ᱛᱟᱦᱮᱸᱭᱮᱱ ᱛᱟᱵᱮᱱᱟ ᱛᱤᱱᱟᱹᱜ ᱫᱚᱥ ᱴᱟᱠᱟ᱾ ᱫᱚᱥ ᱴᱟᱠᱟ ᱨᱮᱱᱟᱜ ᱪᱟ ᱪᱤᱱᱤ ᱵᱟᱭ ᱪᱟᱵᱟᱜ ᱛᱟᱵᱮᱱᱟ ᱛᱟᱦᱚᱞᱮ ᱦᱤᱥᱟᱹᱵᱽ ᱵᱮᱱ ᱩᱱᱠᱩ ᱠᱩᱲᱤ ᱴᱟᱠᱟᱛᱮ ᱚᱱᱟ ᱢᱤᱫ ᱵᱮᱞᱟ ᱠᱚ ᱯᱟᱨᱚᱢ ᱠᱮᱜᱼᱟ ᱢᱮᱱᱠᱷᱟᱱ ᱟᱵᱚ ᱚᱸᱰᱮ ᱥᱟᱭ ᱜᱚᱴᱟᱝ ᱟᱨ ᱥᱟᱭ ᱴᱟᱠᱟ ᱜᱟᱱ ᱟᱵᱚᱣᱟᱜ ᱦᱩᱭᱩᱜ ᱛᱟᱵᱚᱱᱟ᱾
ᱩᱱᱠᱩ ᱠᱷᱚᱱᱟᱜ ᱰᱚᱵᱚᱞ ᱠᱷᱚᱡ ᱰᱚᱵᱚᱞ
ᱦᱮᱸ ᱦᱚᱜ ᱚᱱᱠᱟ ᱠᱟᱛᱮ ᱟᱵᱚ ᱫᱚ ᱪᱤᱠᱟᱹᱭ ᱟᱵᱚ? ᱡᱮ ᱵᱟᱧᱪᱟᱣ ᱫᱚ ᱵᱟᱵᱚᱱ ᱵᱟᱲᱟᱭᱟ ᱩᱱᱠᱩ ᱫᱚᱠᱚ ᱵᱟᱧᱪᱟᱣᱟ ᱟᱨ ᱚᱱᱟ ᱵᱟᱧᱪᱟᱣ ᱠᱟᱛᱮ ᱩᱱᱠᱩ ᱫᱚᱠᱚ ᱫᱚᱦᱚᱭᱟ ᱚᱱᱟᱭ ᱠᱟᱛᱮ ᱩᱱᱠᱩ ᱫᱚ ᱚᱲᱟᱜ ᱠᱚᱦᱚᱸ ᱫᱩᱣᱟᱹᱨ ᱠᱚᱦᱚᱸ ᱟᱹᱰᱤ ᱥᱟᱯᱷᱟ ᱥᱩᱛᱨᱟᱹ ᱠᱚ ᱫᱚᱦᱚᱭ ᱜᱮᱭᱟ᱾ ᱟᱨ ᱟᱵᱚ ᱠᱚᱫᱚ ᱚᱠᱟᱨᱮ ᱡᱚᱢ ᱠᱟᱛᱮᱫ ᱜᱮᱵᱚ ᱡᱚᱛᱚ ᱵᱚ ᱪᱟᱵᱟᱭᱟ᱾ ᱪᱮᱫ ᱜᱚᱝᱠᱮ? ᱱᱚᱜᱼᱚ ᱱᱚᱝᱠᱟ ᱟᱵᱚ ᱠᱚᱫᱚ ᱵᱚ ᱡᱚᱢ ᱜᱮᱭᱟ ᱰᱷᱮᱨ ᱜᱮᱵᱚ ᱡᱚᱢᱟ ᱥᱟᱸᱜᱮ ᱜᱮ᱾ ᱦᱚᱲ ᱠᱚᱦᱚᱸ ᱵᱚ ᱥᱟᱸᱜᱮ ᱜᱮᱭᱟ᱾
ᱦ ᱛ
ᱠᱟᱨ ᱠᱟᱨᱮ ᱪᱮᱫ ᱵᱮᱱ ᱪᱤᱠᱟᱹᱭᱟ?
ᱵᱟᱨᱜᱮ ᱥᱮᱜ ᱨᱮᱜᱮ ᱢᱮᱱᱟᱜ ᱞᱤᱧᱟ᱾
ᱰᱟᱺᱜᱨᱤ ᱠᱚ ᱢᱮᱨᱚᱢ ᱠᱚᱵᱮᱱ ᱤᱫᱤᱭᱮᱫ ᱠᱚᱣᱟ ᱪᱮᱫ?
ᱱᱚᱛᱮ ᱨᱮ ᱫᱚᱠᱚ ᱟᱲᱟᱜ ᱠᱟᱜ ᱠᱚᱣᱟ ᱠᱚ᱾
ᱟᱪᱷᱟ ᱻᱟᱪᱷᱟ ᱻᱟᱪᱪᱷᱟ᱾ ᱚᱱᱛᱮ ᱨᱮᱠᱚ ᱟᱲᱟᱜ ᱟᱠᱟᱫ ᱠᱚᱣᱟ? ᱟᱲᱟᱜ ᱠᱚᱜᱮᱭᱟ ᱠᱚ ᱧᱮᱞ ᱠᱚᱵᱮᱱ ᱩᱱᱠᱩ ᱢᱮᱨᱚᱢ ᱰᱟᱺᱨᱤ ᱠᱚ ᱛᱟᱦᱮᱸ ᱞᱮᱱᱠᱷᱟᱱ ᱟᱵᱚᱣᱟᱜ ᱠᱤᱪᱷᱩ ᱴᱟᱠᱟ ᱯᱚᱭᱥᱟ ᱠᱚᱦᱚᱸ ᱦᱩᱭᱩᱜ ᱛᱟᱵᱚᱱᱟ ᱢᱮᱨᱚᱢ ᱰᱟᱺᱨᱤ ᱥᱤᱢ ᱥᱩᱠᱨᱤ᱾ ᱵᱷᱤᱰᱤ ᱠᱟᱰᱟ ᱱᱩᱠᱩ ᱫᱚ ᱟᱵᱚᱣᱟᱜ ᱢᱟᱱᱮ ᱟᱹᱰᱤᱜᱟᱱ ᱠᱚ ᱢᱟᱱᱮ ᱠᱚ ᱜᱚᱲᱚ ᱟᱵᱚᱱ ᱜᱮᱭᱟ ᱟᱵᱚᱣᱟᱜ ᱡᱤᱭᱚᱱ ᱰᱟᱦᱟᱨ ᱛᱟᱲᱟᱢ ᱨᱮ᱾ ᱦᱳᱭᱛᱳ ᱠᱤᱨᱤᱧ ᱟᱹᱠᱨᱤᱧ ᱠᱟᱛᱮᱫ ᱩᱱᱠᱩ ᱟᱵᱚ ᱵᱚᱱ ᱪᱤᱠᱟᱹᱭ ᱜᱮᱭᱟ? ᱡᱟᱦᱟᱱᱟᱜ ᱨᱩᱣᱟᱹ ᱦᱟᱹᱥᱩ ᱨᱮᱵᱚᱱ ᱞᱟᱜᱟᱣ ᱜᱮᱭᱟ ᱴᱟᱠᱟ ᱯᱚᱭᱥᱟ ᱠᱚ᱾
ᱥᱩᱢᱟᱭ ᱨᱮᱫᱚ ᱥᱚᱵ ᱥᱚᱢᱚᱭ ᱵᱟᱝ ᱛᱟᱦᱮᱱᱟ ᱥᱮ ᱦᱟᱛ ᱨᱮ᱾
ᱦᱮᱸ ᱟᱨ ᱛᱤᱨᱮ ᱛᱟᱦᱮᱸ ᱞᱮᱱᱠᱷᱟᱱ ᱡᱚᱢ ᱪᱟᱵᱟ ᱠᱟᱜ ᱜᱮᱵᱚᱱ᱾ ᱟᱨ ᱩᱱᱠᱩ ᱠᱷᱟᱱ ᱫᱚᱠᱚ ᱫᱚᱦᱚ ᱠᱟᱜᱼᱟ ᱥᱮᱭ ᱦᱟᱴ ᱦᱤᱡᱩᱜᱼᱟ ᱛᱚᱵᱮ ᱛᱚᱢ ᱟᱹᱠᱷᱨᱤᱧ ᱮᱭᱟ᱾ ᱟᱨ ᱡᱟᱦᱟᱱᱟᱜ ᱠᱷᱩᱵ ᱫᱚᱨᱠᱟᱨ ᱦᱩᱭ ᱞᱮᱱᱠᱷᱟᱱ ᱟᱹᱰᱤ ᱫᱚᱨᱠᱟᱨ ᱦᱩᱭ ᱞᱮᱱ ᱠᱷᱟᱱ ᱠᱷᱟᱱ ᱩᱱᱫᱚ ᱟᱠᱠᱷᱨᱤᱧ ᱠᱚᱜᱮᱭᱟᱵᱚ ᱱᱚᱝᱠᱟ ᱠᱟᱛᱮᱫ ᱜᱮ ᱚᱱᱟ ᱞᱟᱹᱜᱤᱫ ᱛᱮᱜᱮ ᱟᱵᱚ ᱫᱚ ᱱᱩᱠᱩ ᱠᱚᱫᱚ ᱵᱚᱱ ᱟᱹᱥᱩᱞ ᱠᱚᱣᱟ ᱵᱟᱝᱜᱮ᱾
ᱦᱮᱸ ᱛᱚ
ᱦᱩᱸ
ᱟᱹᱰᱤᱡ ᱜᱟᱝ ᱠᱚ ᱟᱹᱥᱩᱞ ᱠᱚᱠᱚ ᱟᱹᱥᱩᱞ ᱠᱚ ᱟᱹᱥᱩᱞ ᱠᱚᱜᱮᱭᱟᱠᱚ, ᱢᱮᱨᱚᱢ ᱠᱚ ᱰᱟᱺᱜᱽᱨᱤ ᱠᱚᱫᱚ ᱟᱹᱰᱤ ᱠᱚᱫᱚ
ᱦᱩᱸ ᱦᱩᱸ ᱦᱩᱸ ᱦᱩᱸ ᱟᱹᱰᱤᱜᱟᱱ ᱜᱮ ᱡᱚᱛᱚ ᱦᱚᱲ ᱞᱮᱠᱟᱜᱮ ᱟᱵᱚ ᱥᱟᱱᱛᱟᱲ ᱦᱚᱯᱚᱱ ᱠᱚᱫᱚ ᱡᱚᱛᱚ ᱥᱟᱱᱛᱟᱲ ᱜᱷᱟᱨᱚᱸᱡᱽ ᱨᱤᱱ ᱦᱚᱲ ᱠᱚᱫᱚ ᱡᱚᱛᱚ ᱠᱚᱜᱮ ᱵᱚᱱ ᱟᱥᱩᱞ ᱠᱚᱜᱮᱭᱟ ᱢᱮᱨᱚᱢ᱾ ᱜᱷᱮᱰᱤ ᱠᱟᱰᱟᱜ ᱱᱩᱠᱩ ᱠᱚᱫᱚ ᱚᱼ ᱚᱱᱠᱟ ᱟᱵᱚᱣᱟᱜ ᱠᱟᱹᱢᱤ ᱨᱮᱠᱚ ᱞᱟᱜᱟᱜ ᱛᱮᱫᱚ ᱵᱚ ᱟᱥᱩᱞ ᱠᱚᱜᱮᱭᱟ,
ᱦᱩᱸ ᱟᱹᱥᱩᱞ ᱠᱚᱜᱮᱞᱮ ᱫᱚ
ᱦᱩᱸ ᱟᱨ ᱵᱩᱡᱷᱟᱹᱜ
ᱪᱟᱥ ᱠᱟᱹᱢᱤ ᱫᱚ ᱵᱟᱠᱷᱟᱡ ᱵᱟᱝ ᱦᱮᱡ ᱛᱟᱵᱚᱱᱟ ᱱᱩᱠᱩ ᱠᱚ ᱴᱷᱮᱡ᱾
ᱦᱩᱸ ᱦᱩᱸ ᱦᱩᱸ ᱦᱩᱸ ᱟᱞᱮ ᱫᱚ ᱚᱱᱠᱟ ᱫᱚ ᱵᱟᱞᱮ ᱫᱚᱦᱚ ᱟᱠᱟᱜ ᱠᱚᱣᱟ ᱢᱤᱫ ᱚᱲᱟᱨᱮ ᱢᱮᱱᱟᱜ ᱠᱤᱱᱟ᱾ ᱟᱨ ᱢᱮᱨᱚᱢ ᱢᱮᱱᱟᱜ ᱠᱚᱣᱟ ᱠᱤᱪᱷᱩᱜᱟᱱ ᱩᱱᱠᱩ ᱠᱚᱜᱮ᱾
ᱦᱮᱸ ᱚᱲᱟᱜ ᱠᱚᱨᱮᱡᱽ ᱠᱟᱹᱴᱤᱡ ᱠᱟᱹᱴᱤᱡ ᱠᱷᱮᱛ ᱦᱩᱲᱩ ᱠᱚ ᱥᱤ ᱞᱟᱹᱜᱤᱫ ᱦᱚ ᱫᱚᱦᱚ ᱠᱚ ᱞᱟᱜᱟᱜᱼᱟ᱾
ᱦᱩᱸ ᱦᱩᱸ ᱦᱩᱸ ᱦᱩᱸ
ᱥᱟᱭ ᱴᱟᱠᱴᱚᱨ ᱵᱟᱝᱠᱳ ᱠᱚᱥᱤ, ᱫᱚᱢᱮ
ᱦᱩᱸ ᱟᱨ ᱜᱚᱝᱠᱮ ᱛᱟᱦᱚᱞᱮ ᱟᱨ ᱪᱮᱫ ᱠᱚᱵᱮᱱ ᱪᱮᱠᱟᱭᱮᱜᱼᱟ ᱛᱮᱧ
ᱱᱮᱛᱚᱜ ᱫᱚ ᱫᱟᱬᱟ ᱵᱟᱲᱟᱭ ᱜᱮ ᱦᱩᱭᱩᱜ ᱠᱟᱱᱟ, ᱠᱟᱹᱢᱤ ᱡᱩᱨ᱾ ᱵᱟᱭᱚᱜ ᱠᱟᱱᱟ ᱛᱚ,
ᱦᱩᱸ ᱦᱩᱸ ᱦᱩᱸ ᱟᱪᱪᱷᱟ ᱜᱚᱝᱠᱮ ᱱᱮᱛᱟᱨ ᱫᱚ ᱟᱹᱰᱤ ᱜᱟᱱ ᱦᱚᱲᱟᱜ ᱜᱤᱧ ᱧᱮᱞ ᱞᱮᱜᱼᱟ, ᱟ ᱢᱟᱱᱮᱯ ᱪᱟᱭ ᱜᱮ ᱟᱣ ᱟᱛᱩ ᱨᱮ ᱦᱚᱭᱛᱚᱜ ᱟᱨ ᱥᱟᱸᱜᱮ ᱜᱮᱠᱚ ᱧᱮᱞᱚᱜ ᱠᱟᱱᱟ ᱱᱮᱛᱚᱝ ᱩᱢᱮᱨ ᱵᱟᱝ ᱦᱩᱭᱩᱜ ᱛᱟᱠᱚ ᱨᱮᱦᱚᱸ,
ᱦᱮᱸ
ᱦᱚᱲᱢᱚ ᱠᱚᱦᱚᱸ ᱟᱹᱰᱤ ᱞᱟᱹᱴᱩᱜ ᱠᱟᱱ ᱛᱟᱠᱚᱣᱟ ᱠᱤᱪᱷᱩ ᱠᱤᱪᱷᱩ ᱠᱚᱣᱟᱜ ᱫᱚ ᱟᱨ ᱠᱤᱪᱷᱩ ᱠᱤᱪᱷᱩ ᱠᱚᱣᱟᱜ ᱫᱚ ᱪᱤᱠᱟᱹᱜ ᱠᱟᱱᱟ, ᱤᱧᱟᱹᱜ ᱵᱚᱦᱚ ᱩᱵ ᱠᱚ ᱯᱟᱸᱰᱩᱜ ᱠᱟᱱᱟ ᱟᱫᱚ ᱫᱤᱱᱜᱮ ᱯᱟᱨᱟᱭ ᱜᱤᱧ ᱧᱮᱞᱮᱫ ᱠᱚᱣᱟ ᱩᱢᱮᱨ ᱵᱟᱭ ᱦᱩᱭ ᱠᱟᱱ ᱛᱟᱠᱚᱣᱟ ᱮᱱᱛᱮ ᱨᱮᱦᱚᱸ ᱵᱚᱦᱚᱜ ᱠᱚ ᱯᱟᱸᱰᱩᱜ ᱠᱟᱱᱟ ᱟᱨ ᱯᱟᱸᱰᱩ ᱠᱟᱛᱮᱫ ᱪᱟᱵᱟ ᱩᱛᱟᱹᱨᱚᱜ ᱠᱟᱱᱟ᱾ ᱟᱨ ᱪᱮᱠᱟ ᱛᱮᱪᱚᱝ ᱯᱟᱸᱰᱩᱜ ᱠᱟᱱ ᱪᱮᱫ ᱪᱚᱝ ᱵᱚ ᱡᱚᱢᱮᱫ ᱱᱮᱛᱟᱨ ᱫᱚ᱾ ᱟᱞᱤᱧ ᱢᱟ ᱚᱱᱟ ᱠᱚ ᱵᱩᱡᱷᱟᱣ ᱜᱮ ᱵᱟᱞᱤᱧ ᱫᱟᱲᱮᱜ-ᱟ, ᱵᱚᱦᱚᱜ ᱩᱵ ᱠᱚᱜᱮ ᱯᱟᱸᱰᱩᱜ ᱠᱟᱱᱟ᱾ ᱟᱫᱚ ᱪᱮᱜ ᱠᱟᱛᱮ ᱚᱱᱠᱟ ᱱᱟᱜ ᱡᱟᱦᱟᱸ ᱱᱟᱜ ᱵᱤᱱ ᱵᱟᱲᱟᱭᱟ ᱥᱮ ᱵᱟᱝ?
ᱩᱵ ᱠᱚ ᱯᱟᱸᱰᱩ ᱚᱸᱰᱮ ᱫᱚ ᱫᱚᱢᱮ ᱨᱚᱝ ᱢᱮᱱᱟᱭᱟ ᱟᱹᱭ ᱦᱚᱭᱛᱚᱼᱼ ᱡᱚᱢᱼᱧᱩᱢ ᱱᱟᱜ ᱢᱟᱱᱮᱥ ᱴᱷᱤᱠ ᱴᱷᱟᱠ ᱡᱚᱢ ᱧᱩ ᱵᱟᱭ ᱦᱩᱭᱩᱜ-ᱟ᱾ ᱛᱚᱢᱮᱜ ᱮᱱᱟ ᱵᱷᱮᱡᱟᱞ ᱡᱤᱱᱤᱥ ᱴᱟᱜ ᱱᱮᱛᱟᱨ ᱫᱚᱢᱮ ᱩᱰᱩᱠ ᱟᱠᱟᱱᱟ᱾
ᱦᱚᱭ ᱦᱚᱭ᱾
ᱥᱩᱱᱩᱢ ᱡᱤᱱᱤᱥ ᱠᱚᱭ
ᱦᱚᱭ ᱦᱚᱭ ᱦᱮᱸ᱾
ᱚᱱᱟ ᱠᱚ ᱡᱚᱢ ᱠᱟᱹᱛᱨᱤᱠ ᱟᱹᱰᱤ ᱜᱟᱱ ᱜᱮᱥ ᱦᱚᱸ ᱦᱩᱭᱩᱜ-ᱟ᱾
ᱦᱩᱸ᱾
ᱜᱮᱥ ᱠᱷᱟᱹᱛᱤᱨ ᱛᱮᱦᱚᱸ ᱦᱩᱭᱩᱜ-ᱟ᱾
ᱦᱩᱸ᱾
ᱱᱮᱛᱟᱨ ᱫᱚ ᱵᱷᱮᱡᱟᱞ‌ ᱡᱤᱱᱤᱥ ᱡᱚᱱᱢᱚ ᱤᱭᱟᱹ ᱮᱱᱟ ᱥᱮ, ᱟᱹᱞᱤᱥᱚᱜ ᱠᱟᱱᱟ᱾
ᱦᱩᱸ ᱴᱷᱤᱠ ᱜᱮᱵᱤᱱ ᱞᱟᱹᱭ ᱠᱮᱜ-ᱟ, ᱡᱟᱦᱟᱸ ᱠᱚ ᱚᱱᱟ ᱠᱚ ᱥᱚᱱᱚᱢ ᱡᱤᱱᱤᱥ ᱠᱚ ᱡᱚᱢ ᱞᱮᱠᱷᱟᱱ ᱜᱮᱥ ᱦᱩᱭᱩᱜ ᱜᱮᱭᱟ᱾ ᱟᱨ ᱱᱤᱛᱚᱜ ᱢᱟ ᱟᱵᱚ ᱢᱟ ᱵᱟᱡᱟᱨ ᱥᱟᱦᱟᱨ ᱨᱮ ᱦᱤᱱᱟ ᱱᱤᱭᱟ ᱵᱚᱱ ᱡᱚᱢ ᱜᱮᱭᱟ, ᱪᱟᱢᱤᱱ ᱮᱜᱚᱼᱼ ᱨᱳᱞ‌ ᱱᱚᱣᱟ ᱠᱚᱫᱚ ᱥᱩᱱᱩᱢ ᱡᱤᱱᱤᱥ ᱠᱟᱱ ᱜᱮᱭᱟ ᱟᱨ ᱟᱹᱰᱤᱜᱟᱱ ᱢᱚᱥᱚᱞᱟ ᱯᱟᱹᱛᱤ ᱠᱚᱦᱚᱸ ᱛᱟᱦᱮᱱ ᱜᱮᱭᱟ ᱚᱱᱟ ᱪᱤᱠᱟ ᱟᱵᱚᱣᱟᱜᱼᱼ ᱞᱟᱡ ᱠᱚᱦᱚᱸ ᱵᱟᱹᱲᱤᱡ ᱪᱟᱵᱟ ᱩᱛᱟᱨᱚᱜ ᱛᱟᱵᱚᱱᱟ ᱮᱠᱫᱚᱢ ᱦᱤᱱᱟ ᱱᱤᱭᱟ ᱢᱮᱱᱠᱷᱟᱱᱼᱼ
ᱮᱦᱮᱸᱜ᱾
ᱚᱱᱟᱹ ᱠᱚ ᱡᱚᱢ ᱵᱟᱜᱤ ᱠᱟᱛᱮᱜ ᱵᱚᱨᱚᱱ ᱡᱚ ᱟᱵᱚ ᱡᱩᱫᱤ ᱵᱚ ᱡᱚᱢᱟ᱾ ᱮᱭ ᱡᱚᱱᱰᱨᱟᱼᱼ ᱟᱻᱡᱚᱱᱰᱨᱟ ᱟᱛᱟ ᱪᱷᱚᱞᱟ ᱟᱛᱟ ᱪᱷᱚᱞᱟᱼᱼ ᱞᱚᱦᱚᱫ ᱟᱨ ᱱᱤᱭᱟᱹ ᱠᱚ ᱡᱩᱫᱤ ᱵᱚ ᱡᱚᱢᱟᱼᱼ ᱠᱤᱝᱜᱽ ᱵᱟ ᱟᱵᱚ ᱡᱩᱫᱤ ᱥᱤᱞᱟᱴ ᱠᱚᱵᱚ ᱵᱮᱱᱟᱣᱟ ᱛᱟᱦᱚᱞᱮ ᱠᱷᱟᱱ ᱱᱚᱣᱟ ᱠᱚ ᱡᱚᱢ ᱠᱟᱛᱮᱜ ᱠᱷᱟᱱ ᱵᱮᱥᱚᱜ-ᱟ᱾ ᱟᱲ ᱟᱵᱚᱣᱟᱜ ᱡᱮᱢᱚᱱ ᱵᱤᱱᱟ ᱥᱟᱨ ᱛᱮ ᱡᱟᱦᱟᱸ ᱥᱚᱵᱽᱡᱤ ᱠᱚ ᱢᱮᱱᱟᱜ ᱛᱟᱵᱚᱱ ᱜᱮᱭᱟ ᱡᱮᱢᱚᱱ ᱢᱩᱱᱜᱟ ᱟᱲᱟᱜᱼᱼ ᱟᱨ ᱠᱟᱱᱴᱷᱟᱲ ᱡᱚᱠᱷᱚᱱ ᱠᱟᱹᱴᱤᱡᱼᱠᱟᱴᱤᱡ ᱛᱟᱦᱮᱱᱟ ᱩᱱᱼᱼ ᱨᱮ ᱥᱟᱶ ᱥᱟᱶᱛᱮᱼᱼ ᱯᱤᱯᱟ ᱢᱮᱱᱟᱜ ᱛᱟᱵᱮᱱᱟ ᱟᱨᱦᱚᱸ ᱚᱱᱠᱟ ᱱᱟᱜᱼᱼ ᱵᱤᱱᱟ ᱥᱟᱨ ᱨᱮᱭᱟᱜ ᱡᱚᱢᱟᱜ ᱠᱚ ᱩᱛᱩ ᱠᱚ ᱢᱮᱱᱟᱜ ᱛᱟᱵᱚᱱ ᱜᱮᱭᱟ᱾
ᱦᱚᱸ ᱳᱞ ᱠᱚ ᱢᱮᱱᱟᱜ-ᱟ᱾ ᱢᱮᱱᱟᱜ-ᱟ ᱳᱞ ᱠᱚ ᱢᱮᱱᱟᱜ-ᱟ ᱟᱨᱚ ᱥᱟᱹᱨᱩ ᱠᱚ᱾
ᱦᱩᱸ᱾ ᱚᱞ ᱢᱮᱱᱟᱜ-ᱟ ᱥᱟᱹᱨᱩ ᱢᱮᱱᱟᱜ-ᱟ ᱳᱞ ᱥᱟᱹᱨᱩ ᱢᱟ ᱟᱹᱰᱤ ᱠᱟᱡᱟᱠ ᱥᱤᱵᱤᱞᱟ᱾ ᱟᱨ ᱦᱚᱲᱢᱚ ᱨᱮᱦᱚᱸ ᱟᱰᱤ ᱮᱸ ᱵᱷᱤᱴᱟᱢᱤᱱᱮ ᱠᱟᱹᱢᱤᱭᱟ ᱟᱨ ᱪᱮᱜ ᱱᱚᱣᱟ ᱠᱚ᱾ ᱱᱚᱝᱠᱟ ᱱᱟᱜ ᱵᱤᱱᱟᱹᱥᱟᱨ ᱠᱚ ᱡᱚᱢ ᱟᱛᱮᱜ ᱡᱚᱢ ᱞᱮᱠᱷᱟᱱ ᱵᱚ ᱦᱚᱭᱛᱚ ᱟᱨᱦᱚᱸᱼᱼ ᱦᱚᱲᱢᱚ ᱠᱚ ᱟᱰᱤ ᱵᱷᱟᱜᱤᱜ ᱛᱟᱵᱚᱱᱟ ᱡᱩᱛᱚᱜ ᱛᱟᱵᱚᱱᱟ᱾
ᱦᱩᱸ᱾
ᱵᱮᱥ ᱠᱟᱛᱮᱜ ᱛᱟᱦᱮᱸ ᱫᱟᱲᱮᱭᱟᱜ-ᱟᱵᱚ ᱚᱱᱟ ᱠᱚ ᱵᱟᱝ ᱵᱚ ᱡᱚᱢ ᱠᱟᱛᱮᱜ ᱠᱷᱟᱱ ᱫᱚ᱾
ᱦᱮᱸ᱾
ᱟᱪᱪᱷᱟ ᱜᱚᱝᱠᱮ ᱢᱮᱱ ᱜᱮᱭᱟ ᱠᱚ ᱚᱱᱟ ᱢᱟᱫ ᱠᱚᱦᱚᱸ ᱠᱚ ᱩᱛᱩᱭ ᱜᱮᱭᱟ ᱟᱫᱚ ᱢᱟᱫ ᱠᱚᱫᱚ ᱚᱠᱟ ᱞᱮᱠᱟ ᱠᱚ ᱼᱼ ᱩᱛᱩᱭᱟ ᱟᱨ ᱚᱠᱟ ᱢᱟᱫ ᱠᱚᱠᱚ ᱩᱛᱩᱭᱟ ᱵᱩᱨᱩ ᱫᱤᱥᱚᱢ ᱥᱮᱱᱟᱜᱼᱼ ᱟ ᱥᱮ ᱟᱵᱚ ᱴᱟᱸᱰᱤ ᱫᱤᱥᱚᱢ ᱥᱮᱱᱟᱜ ᱟᱨ ᱢᱟᱫ ᱨᱮᱭᱟᱜ ᱚᱠᱟ ᱴᱟᱜ ᱠᱚᱫᱚ ᱠᱚ ᱩᱛᱩᱭ ᱜᱮᱭᱟ ᱟᱵᱚ ᱫᱚ?
ᱮᱨ ᱢᱟᱜ ᱚᱱᱟ ᱩᱛᱩ ᱫᱚ ᱦᱟᱸᱜ ᱟᱹᱣᱨᱤ ᱞᱤᱧ ᱧᱮᱞ ᱠᱚᱣᱟ ᱯᱟᱞᱮ ᱱᱚᱶᱟ ᱠᱚᱨᱮ ᱫᱚ ᱚᱱᱮᱼᱼ ᱴᱟᱺᱰᱤ ᱢᱟᱜ ᱜᱮᱛᱚ ᱢᱮᱱᱟᱜ-ᱟ ᱠᱷᱟᱡ ᱫᱚᱼᱼ
ᱟᱪᱪᱷᱟ ᱟᱪᱷᱟ ᱪᱷᱟ ᱟᱸᱻ ᱞᱟᱹᱭ ᱜᱮᱭᱟ ᱠᱚ ᱵᱩᱨᱩ ᱠᱚᱨᱮᱱ ᱦᱚᱲ ᱠᱚᱼᱼ ᱠᱚ ᱞᱟᱹᱭ ᱜᱮᱭᱟ ᱡᱮ ᱢᱟᱫ ᱦᱚᱸᱠᱚ ᱩᱛᱩᱭ ᱜᱮᱭᱟ ᱚᱱᱟ ᱵᱩᱨᱩ ᱢᱟᱫ ᱚᱠᱟ ᱞᱮᱠᱟ ᱧᱟᱢᱚᱜ ᱜᱮᱭᱟ ᱟᱨ ᱪᱮᱜᱼᱼ ᱟᱫᱚ ᱩᱱᱠᱩ ᱵᱩᱨᱩᱢᱟᱱ ᱚᱱᱠᱟ ᱟᱵᱚ ᱥᱚᱵᱡᱤ ᱞᱮᱠᱟ ᱜᱮᱠᱚ ᱩᱛᱩᱭ ᱜᱮᱭᱟ ᱥᱩᱱᱩᱢ ᱡᱟᱦᱟᱸ ᱞᱮᱠᱟ ᱵᱚᱱ ᱩᱛᱩᱭᱟ ᱨᱚᱝ ᱟᱵᱚᱱ ᱟᱨ ᱨᱚᱝ ᱠᱟ ᱠᱟᱛᱮᱫ ᱥᱟᱥᱟᱝ ᱯᱮᱸᱭᱟᱡᱽ ᱢᱟᱹᱨᱤᱪ ᱡᱟᱦᱟᱸ ᱞᱮᱠᱟ ᱠᱚ ᱩᱛᱩᱭ ᱜᱮᱭᱟ ᱚᱱᱠᱟ ᱜᱮᱠᱚ ᱩᱛᱩᱭ ᱜᱮᱭᱟ ᱟᱫᱚ ᱮᱠᱫᱚᱢ ᱩᱱᱠᱩ ᱪᱮᱫᱮᱠᱟ ᱦᱟᱸᱜ ᱥᱤᱵᱤᱞᱟ ᱡᱚᱢ ᱫᱚ ᱵᱟᱝ ᱦᱩᱭ ᱟᱠᱟᱱᱟ ᱢᱮᱱᱟᱠᱚ ᱟᱹᱰᱤᱜᱮ ᱥᱤᱵᱤᱞᱟ ᱾ ᱟᱹᱰᱤ ᱡᱟᱹᱥᱛᱤ ᱜᱮ ᱥᱤᱵᱤᱞ ᱵᱩᱡᱷᱟᱹᱜᱼᱟ ᱚᱱᱠᱟ ᱠᱚ ᱩᱛᱩᱭ ᱜᱮᱭᱟ ᱦᱮᱸ ᱜᱚᱝᱠᱮ ᱛᱚᱵᱮ ᱟᱯᱮ ᱥᱮᱱ ᱫᱚ ᱚᱱᱟ ᱢᱟᱱ ᱫᱚ ᱢᱮᱱᱟᱜ ᱟᱥᱮ ᱵᱟᱝ ᱢᱟᱱ ᱡᱟᱦᱟᱸ ᱢᱟᱱ ᱠᱚᱦᱚᱸ ᱠᱚ ᱩᱛᱩᱭ ᱜᱮᱭᱟ ᱛᱚ? ᱟᱫᱚ ᱢᱟᱱ ᱠᱚᱠᱚ ᱩᱛᱩᱭ ᱜᱮᱭᱟ ᱥᱮ ᱵᱟᱝ?
ᱦᱚᱸ ᱩᱛᱩ ᱦᱩᱭᱩᱜᱼᱟ
ᱟᱪᱪᱷᱟ ᱼ ᱟᱪᱪᱷᱟᱻᱪᱷᱟ ᱢᱟᱱ ᱠᱚᱦᱚᱸ ᱟᱹᱰᱤ ᱥᱤᱵᱤᱞ ᱜᱮᱭᱟ ᱾